ᱦᱮᱞᱳ
ᱦᱮᱸ ᱦᱮᱞᱳ
ᱡᱚᱦᱟᱨ ᱜᱮ
ᱡᱚᱦᱟᱨ ᱜᱮ ᱪᱮᱫ ᱪᱤᱠᱟᱹᱭ ᱦᱩᱭᱩᱜ ᱠᱟᱱᱟ?
ᱪᱮᱫ ᱞᱮᱠᱟᱱᱟᱜ ᱪᱮᱫ ᱦᱚᱸ ᱵᱟᱝ ᱜᱮ ᱫᱩᱲᱩᱵ ᱵᱟᱲᱟ ᱦᱩᱭ ᱟᱠᱟᱱᱟ ᱵᱮᱥᱛᱮ ᱟᱸᱡᱚᱢᱚᱜ ᱠᱟᱱ ᱛᱤᱧᱟᱹ ᱨᱚᱲ?
ᱦᱳᱭ ᱵᱮᱥ ᱫᱷᱟᱨᱟ ᱜᱮ ᱤᱧᱟᱹᱜ?
ᱦᱳᱭ ᱟᱸᱡᱚᱢᱚᱜ ᱠᱟᱱ ᱜᱮᱭᱟ ᱟᱨ ᱛᱚᱵᱮ ᱢᱟᱡᱟᱱ ᱫᱟᱠᱟ ᱠᱚᱫᱚᱢ ᱡᱚᱢ ᱵᱟᱲᱟ ᱠᱮᱫᱮᱜᱼᱟ?
ᱦᱳᱭ ᱡᱚᱢ ᱵᱟᱲᱟᱣᱫᱟᱹᱧ ᱟᱢᱜᱮ?
ᱦᱳᱭ ᱤᱧ ᱦᱚᱸᱡᱚᱢ ᱠᱟᱛᱮ ᱜᱮ ᱫᱩᱲᱩᱵ ᱦᱩᱭ ᱟᱠᱟᱱᱟ ᱟᱨ᱾ ᱫᱟᱜ ᱡᱟᱹᱲᱤ ᱠᱚ ᱪᱮᱫ ᱞᱮᱠᱟ ᱚᱯᱮᱥᱮᱱ?
ᱦᱳᱭ ᱫᱟᱜ ᱡᱟᱹᱲᱤ ᱠᱚᱫᱚ ᱟᱯᱟᱛᱚᱛᱚ ᱪᱟᱞᱟᱜ ᱠᱟᱱ ᱜᱮᱭᱟ᱾
ᱚ ᱟᱪᱪᱷᱟ ᱟᱞᱮ ᱱᱤᱛᱚᱜ ᱵᱮᱥᱜᱮ ᱢᱮᱱᱟᱜ ᱞᱮᱭᱟ᱾ ᱟᱯᱮᱜᱮ ᱜᱷᱟᱨᱚᱸᱡᱽ ᱠᱚᱨᱮᱱ ᱦᱚᱲ ᱪᱮᱫ ᱞᱮᱠᱟ ᱢᱮᱱᱟᱜ ᱠᱚᱣᱟ?
ᱦᱳᱭ ᱟᱞᱮ ᱦᱚᱸ ᱱᱟᱯᱟᱭ ᱜᱮᱭᱟᱞᱮ ᱟᱨᱠᱤ ᱪᱟᱸᱫᱳ ᱵᱚᱸᱜᱟ ᱟᱥᱤᱥ ᱛᱮ᱾ ᱟᱯᱮ ᱥᱮᱫ ᱜᱮ ᱵᱟᱝ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ? ᱦᱩᱸ
ᱟᱞᱮ ᱥᱮᱱ ᱛᱮᱦᱤᱧ ᱫᱚ ᱱᱟᱜ ᱵᱟᱭ ᱫᱟᱜ ᱮ ᱠᱟᱱᱟ ᱦᱳᱭᱥᱮ ᱛᱮᱦᱤᱧ ᱫᱚᱭ ᱥᱤᱛᱩᱝ ᱟᱠᱟᱫᱟ᱾ ᱦᱚᱞᱟ ᱱᱟᱥᱮ ᱱᱟᱥᱮ ᱫᱟᱜ ᱞᱮᱜᱼᱟ ᱟᱨ ᱟᱹᱭᱠᱟᱹᱜ ᱠᱟᱱᱟ ᱛᱮᱦᱤᱧ ᱫᱚ ᱱᱟᱦᱟᱜ ᱵᱟᱭ ᱫᱟᱜᱟ ᱢᱮᱱᱛᱮ᱾ ᱢᱟᱱᱮ ᱵᱟᱨᱯᱮ ᱫᱤᱱ ᱞᱟᱦᱟ ᱫᱚ ᱟᱹᱰᱤ ᱡᱳᱨ ᱜᱮᱭ ᱫᱟᱜ ᱠᱮᱜᱼᱟ ᱤᱱᱟᱹ ᱛᱟᱭᱚᱢ ᱱᱤᱛᱳᱜ ᱫᱚ ᱦᱟᱜ ᱵᱟᱭ ᱫᱟᱜ ᱮᱜᱼᱟ ᱟᱨ ᱚᱱᱛᱮ?
ᱦᱳᱭ ᱟᱞᱮ ᱥᱮᱫ ᱫᱚ ᱦᱟᱸᱜ ᱧᱤᱫᱟᱹ ᱧᱤᱫᱟᱹᱭ ᱫᱟᱜ ᱮᱫᱟ ᱟᱨᱠᱤ ᱥᱮᱛᱟᱜ ᱟᱨ ᱧᱤᱫᱟᱹᱭ ᱫᱟᱜ ᱮᱫᱟ ᱟᱨ ᱫᱤᱱ ᱨᱮᱫᱚ ᱱᱚᱝ᱾ ᱚᱠᱟ ᱫᱚ ᱫᱟᱜ ᱡᱟᱹᱲᱤ ᱫᱚ ᱵᱟᱝ ᱦᱩᱭᱩᱜ ᱠᱟᱱᱟ᱾
ᱟᱨ ᱡᱟᱦᱟᱸᱟᱱᱟᱜ ᱴᱚᱯᱤᱠᱮᱢ ᱩᱭᱦᱟᱹᱨ ᱠᱟᱜᱼᱟ?
ᱦᱳᱭ ᱟᱨᱠᱤ ᱚᱞᱚᱜ ᱯᱟᱲᱦᱟᱜ ᱱᱤᱭᱟᱹ
ᱦᱳᱭ ᱮᱛᱚᱦᱚᱵ ᱢᱮ ᱛᱟᱦᱚᱞᱮ?
ᱦᱩᱸ ᱟᱪᱪᱷᱟ ᱚᱞᱚᱜ ᱯᱟᱲᱦᱟᱜ ᱫᱚ ᱱᱚᱝᱠᱟᱱᱟᱜ ᱠᱟᱱᱟ ᱟᱨᱠᱤ ᱢᱤᱫᱴᱟᱝ ᱚᱞᱚᱜ ᱯᱟᱲᱦᱟᱜ ᱦᱩᱭ ᱞᱮᱱᱠᱷᱟᱱ ᱢᱤᱫᱴᱟᱝ ᱥᱚᱴᱷᱤᱠ ᱢᱤᱫᱴᱟᱱ ᱜᱮᱭᱟᱱ ᱵᱚᱱ ᱟᱨᱡᱟᱣ ᱫᱟᱲᱮᱭᱟᱜᱼᱟ ᱦᱮᱸ ᱟᱨ ᱢᱤᱫᱴᱟᱱ ᱦᱚᱲ ᱞᱮᱠᱟᱱ ᱦᱚᱲ ᱵᱚᱱ ᱵᱮᱱᱟᱣ ᱫᱟᱲᱮᱭᱟᱜᱼᱟ ᱛᱚ ᱚᱱᱠᱟ ᱞᱮᱠᱟᱛᱮ ᱧᱮᱞ ᱞᱮᱠᱷᱟᱱ ᱟᱫᱚ ᱚᱞᱚᱜ ᱯᱟᱲᱦᱟᱜ ᱫᱚ ᱦᱩᱰᱤᱧ ᱠᱷᱚᱱᱟᱜ ᱜᱮ ᱞᱟᱹᱠᱛᱤ ᱠᱟᱱ ᱜᱮᱭᱟ ᱯᱨᱚᱛᱤᱴᱤ ᱜᱤᱫᱽᱨᱟᱹ ᱠᱚᱜᱮ ᱠᱚᱨᱟᱣ ᱞᱟᱹᱠᱛᱤ ᱠᱟᱱᱟ ᱟᱫᱚ ᱟᱯᱮ ᱥᱮᱫ ᱜᱮ ᱵᱟᱝᱟ ᱪᱠᱟ ᱪᱟᱞᱟᱜ ᱠᱟᱱᱟ ᱥᱟᱱᱛᱟᱞᱤ ᱪᱤᱠᱤᱛᱮ ᱚᱞᱚᱜ ᱯᱟᱲᱦᱟᱜ ᱠᱚ ᱦᱮᱸ ᱟᱨ ᱥᱩᱨ ᱥᱩᱯᱩᱨ ᱪᱮᱠᱟ ᱟ ᱟᱹᱛᱩᱳ ᱠᱚᱨᱮ ᱢᱮᱱᱟᱜᱼᱟ ᱤᱥᱠᱩᱞ ᱠᱚ ᱦᱮᱸ ᱠᱟᱹᱴᱤᱡ ᱞᱟᱹᱭ ᱩᱛᱟᱹᱨ ᱢᱮ
ᱦᱳᱭ ᱟᱞᱮ ᱥᱮᱱ ᱫᱚ ᱱᱟᱦᱟᱜ ᱡᱩᱚᱫᱤ ᱚᱞᱪᱤᱠᱤ ᱨᱮᱱᱟᱜ ᱤᱧ ᱞᱟᱹᱭᱟ ᱛᱚ ᱱᱟᱦᱟᱜ ᱚᱞᱪᱤᱠᱤ ᱨᱮᱱᱟᱜ ᱫᱚ ᱠᱚᱞᱮᱡᱽ ᱤᱥᱠᱩᱞ ᱚᱱᱠᱟ ᱫᱚ ᱪᱮᱫ ᱦᱚᱸ ᱵᱟᱝ ᱢᱮᱱᱟᱜᱼᱟ ᱟᱞᱮ ᱫᱚ ᱱᱟᱦᱟᱜ ᱚᱞ ᱪᱤᱠᱤ ᱫᱚ ᱱᱚᱛᱮ ᱥ ᱛᱟ ᱨᱮ ᱢᱤᱫ ᱫᱤᱱ ᱠᱚ ᱯᱟᱲᱦᱟᱣ ᱛᱟᱦᱮᱱᱟ ᱢᱟᱱᱮ ᱤᱥᱠᱩᱞ ᱨᱮ ᱵᱟᱦᱦᱨᱮ ᱠᱷᱚᱱ ᱢᱩᱪᱟᱹᱫ ᱦᱟᱡᱩᱜ ᱛᱟᱦᱮᱱᱟ ᱦᱚᱭ ᱥᱮ ᱟᱨ ᱡᱩᱫᱤ ᱟᱞ ᱥᱮᱱᱟᱜ ᱤᱧ ᱞᱟᱹᱭᱟ ᱚᱞᱚᱜ ᱯᱟᱲᱦᱟᱜ ᱱᱤᱭᱟᱹᱛᱮ ᱛᱚ ᱟᱞᱮ ᱥᱮᱱ ᱫᱚ ᱦᱟᱜ ᱱᱤᱛᱚᱜ ᱚᱞᱚᱜ ᱯᱟᱲᱦᱟᱜ ᱵᱮᱥ ᱜᱮ ᱪᱟᱞᱟᱜ ᱠᱟᱱᱟ ᱢᱟᱱᱮ ᱟᱹᱰᱤ ᱜᱟᱱ ᱜᱮ ᱢᱮᱱᱟᱜ ᱞᱮᱭᱟ ᱟᱨ ᱚᱞᱚᱜ ᱯᱟᱲᱦᱟᱜ ᱵᱟᱵᱚᱫ ᱛᱤᱧ ᱨᱚᱲᱟ ᱛ ᱤᱧᱫᱚ ᱱᱤᱭᱟᱹᱜᱤᱧ ᱞᱟᱹᱭᱟ ᱠᱤ ᱱᱤᱛᱚᱜ ᱫᱤᱱ ᱨᱮᱫᱚ ᱚᱞᱚᱜ ᱯᱟᱲᱦᱟᱜ ᱟᱹᱰᱤ ᱡᱟᱹᱨᱩᱲ ᱠᱟᱱ ᱜᱮᱭᱟ ᱠᱟᱨᱚᱱ ᱦᱩᱭᱩᱜ ᱠᱟᱱᱟ ᱠᱤ ᱟᱵᱚ ᱥᱟᱱᱛᱟᱲ ᱦᱚᱯᱚᱱ ᱢᱟ ᱮᱸ ᱢᱟᱱᱮ ᱮᱥᱮᱨᱮᱦᱚᱸ ᱟᱹᱰᱤ ᱵᱚᱱ ᱛᱟᱭᱚᱢ ᱜᱮᱭᱟ ᱦᱳᱭᱥᱮ ᱟᱨ ᱡᱩᱫᱤ ᱱᱤᱭᱟᱹ ᱡᱮᱱᱨᱮᱥᱚᱱ ᱨᱮ ᱵᱟᱝᱵᱚᱱ ᱚᱞᱚᱜ ᱯᱟᱲᱦᱟᱜᱼᱟ ᱛᱚ ᱦᱤᱡᱩᱜ ᱠᱟᱱ ᱡᱮᱱᱨᱮᱥᱚᱱ ᱨᱮ ᱢᱟᱱᱮ ᱟᱵᱚᱨᱮᱱ ᱜᱤᱫᱽᱨᱟᱹ ᱠᱚ ᱪᱮᱫ ᱦᱚᱸ ᱵᱟᱝᱠᱚ ᱵᱩᱡᱷᱟᱹᱣ ᱫᱟᱲᱮᱜᱼᱟ ᱦᱳᱭᱥᱮ ᱟᱨ ᱱᱤᱛᱚᱜ ᱠᱷᱚᱡ ᱜᱮ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱟᱸ ᱡᱚᱢᱤ ᱡᱟᱭᱜᱟ ᱱᱤᱭᱟᱹ ᱥᱮ ᱟᱭᱢᱟ ᱞᱮᱠᱟ ᱚᱱᱠᱟ ᱡᱤᱱᱤᱥ ᱱᱤᱭᱟᱹ ᱟᱵᱚ ᱡᱟᱹᱛᱤ ᱫᱷᱚᱨᱚᱢ ᱱᱤᱭᱟ ᱥᱮ ᱟᱹᱰᱤᱜᱟᱱ ᱡᱤᱱᱤᱥᱛᱮ ᱢᱟᱱᱮ ᱠᱚ ᱡᱷᱚᱜᱽᱟᱜ ᱠᱟᱱᱟ ᱦᱳᱭᱥᱮ ᱟᱫᱚ ᱚᱱᱟ ᱡᱷᱚᱜᱽᱲᱟ ᱠᱚ ᱟ ᱢᱟᱱᱮ ᱡᱟᱦᱟᱸ ᱡᱚᱢᱤ ᱡᱟᱭᱜᱟ ᱠᱷᱟᱹᱛᱤᱨ ᱦᱩᱭᱩᱜ ᱠᱟᱱ ᱚᱱᱟ ᱫᱚ ᱱᱟᱦᱟᱜ ᱡᱩᱫᱤ ᱚᱞᱚᱜ ᱯᱟᱲᱦᱟᱜ ᱵᱟᱝ ᱵᱚᱱ ᱵᱟᱰᱟᱭ ᱠᱟᱷᱡ ᱪᱮᱠᱟ ᱠᱟᱛᱮᱫ ᱵᱩᱱ ᱧᱮᱞᱟ ᱠᱤ ᱪᱮᱫ ᱢᱮᱱᱟᱜᱼᱟ ᱪᱮᱫ ᱵᱟᱝ ᱢᱮᱱᱟᱜᱼᱟ ᱪᱮᱫ ᱚᱞ ᱠᱟᱱᱟ ᱦᱮᱸᱥᱮ
ᱦᱳᱭ ᱮᱫᱚᱢ ᱥᱟᱨᱤ ᱜᱮ